ᱦᱮᱸ ᱡᱚᱦᱟᱨ ᱜᱮ ᱦᱮᱸ ᱟᱸᱡᱚᱢᱚᱜ ᱠᱟᱱᱟ ᱨᱚᱲ ᱠᱚ ᱾
ᱟᱪᱪᱷᱟ, ᱪᱮᱫ ᱵᱤᱱ ᱪᱤᱠᱟᱹᱭᱫᱟ ᱦᱤᱛᱚᱜ ᱫᱚ?
ᱚᱻ ᱱᱮ-ᱱᱤᱛᱳ ᱫᱚ ᱫᱩᱲᱩᱵ ᱵᱟᱲᱟ ᱦᱩᱭ ᱟᱠᱟᱱᱟ ᱱᱟᱥᱛᱟ ᱵᱟᱲᱟ ᱠᱟᱛᱮᱜ ᱾
ᱚ ᱟᱪᱪᱷᱟ ᱟᱪᱪᱷᱟ ᱱᱟᱯᱟᱭ ᱜᱮ, ᱱᱟᱯᱟᱭ ᱵᱟᱲᱟ ᱜᱮᱭᱟᱵᱤᱱ?
ᱦᱮᱻ ᱱᱟᱯᱟᱭ ᱵᱟᱲᱟ ᱜᱮ ᱾
ᱚᱸᱻ ᱟᱪᱪᱷᱟ ᱟᱪᱪᱷᱟ ᱾ ᱟᱹᱞᱤᱧ ᱦᱚᱸ ᱱᱤᱭᱟᱹ ᱜᱷᱟᱹᱲᱤᱡ ᱫᱚ ᱦᱟᱜ ᱠᱷᱟᱱ ᱪᱚᱴ ᱪᱟᱸᱫᱳᱣᱟᱜ ᱫᱟᱭᱟᱛᱮ ᱱᱟᱯᱟᱭ ᱜᱮ ᱦᱮᱱᱟᱜ ᱞᱤᱧᱟ ᱾
ᱡᱚᱛᱚ ᱜᱮᱵᱚ ᱟᱥᱚᱜᱼᱟ ᱱᱟᱯᱟᱭ ᱜᱮᱵᱚ ᱛᱟᱦᱮᱱ ᱢᱟ ᱢᱮᱱᱛᱮ ᱾
ᱦᱳᱭ, ᱚᱱᱟ ᱜᱮ ᱾ ᱫᱟᱜ ᱡᱟᱹᱲᱤ ᱠᱚ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ ᱟᱯᱮ ᱥᱮᱫ?
ᱦᱮᱸ ᱦᱚᱞᱟ ᱢᱟᱦᱫᱷᱮᱨ ᱫᱚ ᱫᱚᱢᱮ ᱜᱮ ᱡᱟᱹᱲᱤ ᱠᱮᱜᱼᱟᱭ ᱟᱨ ᱱᱚᱜᱼᱚᱭ ᱦᱟᱜ ᱛᱮᱦᱮᱱ ᱫᱚ ᱥᱤᱛᱩᱝ ᱠᱟᱜᱼᱟ ᱢᱟᱨᱥᱟᱞ ᱜᱮ ᱧᱮᱞᱚᱜ ᱠᱟᱱᱟ ᱾
ᱚ ᱟᱪᱪᱷᱟ ᱟᱪᱪᱷᱟ ᱟᱞᱮ ᱥᱮᱫ ᱦᱚᱸ ᱚᱝᱠᱟ ᱜᱮ ᱦᱟᱜ ᱠᱷᱟᱱ ᱾
ᱚᱻ
ᱦᱚᱞᱟ ᱢᱟᱫᱷᱮᱨ ᱨᱚᱦᱚᱭ ᱠᱟᱹᱢᱤ ᱠᱚᱫᱚ ᱦᱟᱸᱜ ᱠᱷᱟᱱ ᱦᱩᱭᱩᱜ ᱠᱟᱱᱟ ᱢᱟᱱᱮ ᱵᱟᱹᱭᱦᱟᱹᱲ ᱛᱮᱜ ᱜᱮ ᱫᱟᱜ ᱠᱟᱱᱟ ᱦᱟᱜᱠᱷᱟᱱ ᱜᱷᱩᱴᱩ ᱫᱚ ᱵᱟᱝᱼᱟ ᱾ ᱢᱟᱱᱮ ᱚᱝᱠᱟ ᱡᱳᱨ ᱥᱟᱺᱦᱤᱡ ᱫᱚ ᱵᱟᱭ ᱡᱟᱹᱲᱤ ᱠᱟᱜᱼᱟᱭ ᱛᱚ ᱚᱱᱟ ᱛᱮᱜᱮ ᱾ ᱵᱟᱹᱭ ᱦᱚᱸ ᱵᱟᱹᱭᱦᱟᱹᱲ ᱠᱚᱜᱮ ᱨᱚᱦᱚᱭ ᱵᱟᱲᱟ ᱦᱩᱭᱩᱜ ᱠᱟᱱᱟ ᱾
ᱛᱟᱦᱚᱞᱮ ᱜᱷᱩᱴᱩ ᱠᱚᱫᱚ ᱯᱮ ᱛᱟᱭᱚᱢᱚᱜ ᱜᱮᱭᱟ ᱦᱟᱜ?
ᱦᱚᱸ ᱛᱟᱭᱱᱚᱢᱚᱜ ᱜᱮᱭᱟᱞᱮ ᱦᱟᱜ ᱠᱷᱟᱱ ᱾ ᱟᱫᱚ ᱥᱮᱨᱢᱟ ᱡᱟᱹᱲᱤ ᱵᱷᱚᱨᱥᱟ ᱜᱮᱛᱚ ᱦᱟᱜ ᱠᱷᱟᱱ ᱡᱩᱫᱤ ᱫᱟᱜ ᱠᱮᱫᱟᱭ ᱮᱸᱰᱮ ᱠᱷᱟᱱ ᱞᱮ ᱨᱚᱦᱚᱭ ᱠᱮᱫᱟ ᱵᱟᱠᱷᱟᱱ ᱫᱚ ᱜᱷᱩᱴᱩ ᱫᱚ ᱦᱟᱸᱜ ᱠᱷᱟᱱ ᱚᱱᱠᱟ ᱜᱮ ᱛᱟᱦᱮᱱᱟ ᱯᱩᱲᱤᱭᱟᱹ ᱜᱮ ᱾
ᱚ ᱦᱚᱸ ᱢᱟᱱᱮ ᱚᱱᱠᱟ ᱫᱟᱜ ᱨᱮᱱᱟᱜ ᱥᱩᱵᱤᱫᱷᱟ ᱡᱮᱢᱚᱱ ᱠᱮᱱᱮᱞ ᱠᱚ ᱥᱮ ᱡᱟᱦᱟᱱᱟᱜ ᱱᱚᱝᱠᱟ ᱟᱨᱦᱚ ᱮᱴᱟᱜᱟᱜ ᱢᱟᱱᱮ ᱫᱟᱜ ᱨᱮᱱᱟᱜ ᱥᱩᱵᱤᱫᱷᱟ ᱠᱚ ᱵᱟᱪᱩᱜ ᱟᱹᱱᱤᱡ ᱾
ᱩᱸᱜ ᱩᱸ ᱵᱟᱝᱟ ᱠᱮᱱᱮᱞ ᱢᱮᱱᱟᱜ ᱨᱮᱦᱚᱸ ᱟᱫᱚ ᱠᱮᱱᱮᱞ ᱫᱷᱟᱨᱮ ᱨᱮᱫᱚ ᱦᱟᱸᱜ ᱠᱷᱟᱱ ᱟᱞᱮᱭᱟᱜ ᱦᱟᱥᱟ ᱫᱚ ᱵᱟᱹᱱᱩᱜ ᱛᱟᱞᱮᱭᱟ ᱚᱱᱟᱛᱮ ᱦᱟᱜ ᱠᱷᱟᱱ ᱾
ᱚᱻ ᱦᱚᱸ ᱾ ᱦᱳᱭ ᱟᱫᱚ ᱚᱱᱮ ᱡᱟᱦᱟᱸ ᱠᱮᱱᱮᱞ ᱦᱚᱸᱛᱚ ᱜᱚᱴᱟ ᱢᱟ ᱫᱟᱜ ᱢᱟ ᱵᱟᱭ ᱪᱟᱞᱟᱜᱼᱟ ᱡᱟᱦᱟᱸ ᱥᱮᱫ ᱠᱮᱱᱮᱞ ᱠᱷᱚᱱᱟᱜ ᱞᱟᱛᱟᱨᱟ ᱚᱱᱛᱮ ᱜᱮ ᱫᱟᱜ ᱢᱟ ᱪᱟᱞᱟᱜᱼᱟ ᱾
ᱦᱳᱭ ᱾
ᱟᱨ ᱚᱱᱟ ᱠᱷᱚᱱ ᱥᱟᱦᱟ ᱨᱮ ᱛᱟᱦᱮᱸ ᱞᱮᱠᱷᱟᱱ ᱫᱚ ᱚᱱᱟ ᱠᱚᱫᱚ ᱦᱟᱸᱜ ᱥᱮᱨᱢᱟ ᱫᱟᱹᱲᱤ ᱵᱷᱚᱨᱥᱟᱜ ᱜᱮ ᱪᱟᱥᱵᱟᱥ ᱫᱚ ᱾
ᱦᱳᱭ, ᱟᱯᱮ ᱫᱚ ᱛᱟᱦᱚᱞᱮ ᱯᱮ ᱛᱤᱧ ᱥᱟᱺᱜᱤᱧ ᱠᱮᱫᱟ?
ᱦᱮᱸ ᱟᱞᱮ ᱫᱚᱻ ᱵᱟᱹᱭᱦᱟᱹᱲ ᱠᱚᱦᱚᱸ ᱞᱮ ᱪᱟᱵᱟ ᱠᱟᱜᱼᱟ ᱟᱨ ᱜᱷᱩᱴᱩ ᱠᱚᱦᱚᱸ ᱡᱟᱦᱟᱸᱭ ᱡᱟᱦᱟᱸᱭᱟᱜ ᱫᱚ ᱢᱤᱫ ᱵᱟᱨ ᱥᱟᱨᱮᱡ ᱦᱮᱡ ᱠᱟᱱᱟ ᱟᱨ ᱵᱟᱝ ᱡᱟᱦᱟᱸᱭ ᱠᱚᱫᱚ ᱠᱚ ᱪᱟᱵᱟ ᱡᱟᱣᱨᱟ ᱜᱚᱫ ᱟᱫᱚ ᱟᱞᱮ ᱦᱚᱸ ᱫᱟᱜ ᱫᱚ ᱚᱱᱟ ᱥᱮᱨᱢᱟ ᱵᱷᱚᱨᱥᱟ ᱜᱮ ᱾
ᱳᱻ ᱢᱤᱱᱤ ᱠᱚᱫᱚ ᱵᱟᱹᱱᱩᱜᱼᱟ ᱪᱮᱞᱳ ᱠᱚ?
ᱚᱻ ᱵᱟᱝ-ᱟ ᱢᱤᱱᱤ ᱥᱮᱞᱚ ᱠᱚᱫᱚ ᱵᱟᱹᱱᱩᱜ ᱛᱟᱞᱮᱭᱟ ᱟᱞᱮ ᱥᱮᱫ ᱫᱚ ᱾
ᱚᱻ ᱛᱟᱦᱚᱞᱮ ᱢᱟᱱᱮ ᱵᱤᱨ ᱵᱤᱨ ᱫᱤᱥᱚᱢ ᱥᱮ ᱵᱤᱞᱟᱹᱛ ᱫᱤᱥᱚᱢ?
ᱦᱮ ᱟᱞᱮᱻ ᱫᱚ ᱞᱟᱹᱭ ᱞᱮᱠᱷᱟᱱ ᱫᱚ ᱦᱟᱸᱜ ᱵᱤᱨ ᱫᱤᱥᱚᱢ ᱜᱮᱞᱮ ᱯᱟᱲᱟᱜᱼᱟ ᱾ ᱟᱫᱚ ᱚᱱᱟ ᱵᱩᱨᱩ ᱢᱮᱱᱟᱜᱼᱟ ᱛᱚ ᱟᱞᱮ ᱫᱚ ᱵᱩᱨᱩ ᱢᱮᱱᱟᱜᱼᱟ ᱚᱱᱟ ᱩᱥᱩᱞ ᱵᱩᱨᱩ ᱾ ᱟᱫᱚ ᱱᱚᱜᱼᱚ ᱱᱚᱝᱠᱟ ᱠᱟᱹᱴᱤᱡ ᱡᱳᱨ ᱡᱳᱨ ᱧᱚᱜᱼᱮ ᱫᱟᱜ ᱡᱟᱹᱲᱤ ᱞᱮ ᱠᱷᱟᱱ ᱟᱫᱚ ᱚᱱᱟ ᱵᱩᱨᱩ ᱨᱮᱱᱟᱜ ᱡᱟᱦᱟᱸ ᱛᱤᱱᱟᱹᱜ ᱫᱟᱜ ᱜᱮ ᱚᱱᱟ ᱞᱤᱸᱡᱤ ᱟᱬᱜᱚᱱᱟ ᱟᱫᱚ ᱚᱱᱟ ᱞᱤᱸᱜᱤ ᱫᱟᱜ
ᱜᱮ ᱟᱫᱚ ᱚᱱᱮ ᱱᱟᱞᱟ ᱞᱮᱠᱟ ᱢᱮᱱᱟᱜ ᱛᱟᱞᱮᱭᱟ ᱟᱫᱚ ᱚᱱᱠᱟᱛᱮ ᱞᱤᱸᱜᱤ ᱞᱤᱸᱜᱤ ᱛᱮ ᱟᱫᱚ ᱚᱱᱟᱜᱮ ᱚᱱᱮ ᱵᱟᱹᱫᱽ ᱠᱚᱨᱮ ᱠᱚ ᱯᱟᱜᱟᱨᱟᱜ ᱠᱷᱟᱱ ᱜᱮ ᱤᱱᱟᱹ ᱛᱮᱜᱮ ᱫᱟᱜᱚᱜᱼᱟ ᱟᱫᱚ ᱤᱱᱟᱹ ᱠᱚᱛᱮ ᱜᱮᱞᱮ ᱪᱟᱥᱟ ᱡᱟᱹᱥᱛᱤ ᱫᱚ᱾
ᱳᱻ ᱟᱪᱪᱷᱟ ᱟᱪᱪᱷᱟ ᱱᱟᱯᱟᱭ ᱜᱮ ᱛᱟᱦᱚᱞᱮᱸ,
ᱦᱳᱭ ᱟᱫᱚ ᱚᱱᱮ ᱫᱟᱜ ᱠᱷᱟᱱ ᱫᱚ ᱪᱟᱥ ᱜᱟᱱᱚᱜ ᱛᱟᱞᱮᱭᱟ ᱟᱨ ᱵᱟᱭ ᱫᱟᱜ ᱠᱷᱟᱱ ᱫᱚ ᱚᱱᱮ ᱨᱚᱦᱚᱲ ᱜᱮ ᱛᱟᱦᱮᱱᱟ,
ᱳᱻ ᱦᱮᱸᱛᱚ ᱛᱟᱦᱚᱞᱮ ᱟᱱᱟᱡ ᱠᱚᱫᱚ ᱪᱮᱫ ᱠᱚᱯᱮ ᱪᱟᱥ ᱜᱮᱭᱟ?
ᱱᱟᱭ ᱛᱚ ᱞᱟᱹᱭ ᱞᱮᱠᱷᱟᱱ ᱫᱟᱜ ᱛᱤᱱᱜᱮ ᱦᱟᱸᱜ ᱞᱮ ᱪᱟᱥᱟ ᱥᱤᱛᱩᱝ ᱫᱤᱱ ᱢᱟ ᱚᱱᱠᱟ ᱥᱮᱨᱢᱟ ᱫᱟᱲᱮ ᱵᱷᱚᱨᱥᱟᱼᱟ ᱛᱚ᱾ ᱥᱤᱛᱩᱝ ᱫᱤᱱ ᱢᱟ ᱫᱟᱜ ᱨᱮᱱᱟᱜ ᱚᱠᱛᱮ ᱡᱟᱦᱟᱸᱱᱟᱜ ᱥᱚᱵᱡᱤ ᱠᱚᱥᱮ ᱟᱱᱟᱡᱽ ᱠᱚᱫᱚ ᱵᱟᱝᱞᱮ ᱪᱟᱥᱟ ᱾ ᱟᱫᱚ ᱱᱤᱛᱳᱜ ᱫᱚ ᱱᱚᱜᱼᱚᱭ ᱵᱟᱲᱜᱮ ᱠᱚᱨᱮ ᱜᱮ ᱡᱟᱦᱟᱸ ᱱᱚᱭᱟ ᱠᱚ ᱢᱮᱛᱟᱜ ᱠᱟᱱᱟ ᱦᱟᱸᱜ ᱵᱷᱮᱰᱣᱟ ᱠᱚ, ᱡᱷᱤᱸᱜᱟᱹ ᱠᱚ, ᱟᱨ ᱚᱱᱟ ᱯᱚᱴᱚᱞ, ᱜᱷᱟᱸᱜᱽᱨᱟ ᱠᱚ,
ᱟᱪᱪᱷᱟ ᱟᱪᱪᱷᱟ ᱟᱪᱪᱷᱟ ᱾
ᱱᱚᱜᱼᱱᱟ ᱠᱚᱜᱮ ᱞᱮ ᱪᱟᱥᱟ᱾
ᱦ ᱟᱞᱮ ᱦᱚᱸ ᱟᱞᱮ ᱦᱚᱸ ᱚᱱᱟ ᱠᱚᱜᱮᱞᱮ ᱪᱟᱥᱟ ᱦᱚᱛᱚᱫ ᱠᱚᱸᱰᱷᱟ᱾ ᱟᱨ ᱡᱟᱦᱟᱸ ᱵᱤᱱ ᱞᱟᱹᱭ ᱠᱮᱫ ᱵᱷᱩᱨᱵᱷᱩᱴᱤ ᱠᱚ ᱰᱷᱮᱸᱬᱚᱥ ᱠᱚ ᱵᱮᱸᱜᱟᱲ ᱠᱚ ᱾
ᱚᱱᱟ ᱠᱚᱜᱮ᱾ ᱦᱳᱭ,
ᱟᱫᱚ ᱚᱱᱟ ᱠᱚᱫᱚ ᱢᱟᱱᱮ ᱡᱚᱢ ᱞᱟᱹᱜᱤᱫ ᱜᱮᱥᱮ ᱟᱹᱠᱷᱨᱤᱧ ᱞᱟᱹᱜᱤᱫ ᱦᱚᱸ?
ᱵᱟᱝᱟ ᱢᱟᱱᱮ ᱡᱚᱢ ᱞᱟᱹᱜᱤᱫ ᱜᱮ ᱥᱩᱫᱩ ᱵᱟᱲᱜᱮ ᱨᱮᱜᱮ᱾ ᱟᱫᱚ ᱟᱠᱷᱨᱤᱧ ᱠᱤᱨᱤᱧ ᱟᱠᱷᱨᱤᱧ ᱞᱟᱹᱜᱤᱫ ᱫᱚ ᱵᱟᱝ ᱦᱟᱸᱜ ᱠᱷᱟᱱ ᱦᱳᱭ᱾
ᱟᱞᱮ ᱦᱚᱸ ᱚᱱᱠᱟᱜᱮ ᱟᱫᱚ ᱚᱱᱮ ᱠᱟᱹᱴᱤᱡ ᱡᱟᱹᱥᱛᱤ ᱧᱚᱜ ᱡᱚᱢ ᱠᱷᱚᱱ ᱡᱩᱫᱤ ᱵᱟᱧ ᱜᱚᱫᱚᱜᱼᱟ ᱟᱫᱚ ᱚᱱᱟ ᱠᱚᱜᱮ ᱠᱚ ᱟᱹᱠᱷᱨᱤᱧᱟ ᱟᱨ ᱡᱟᱦᱟᱸᱭ ᱠᱚ ᱟᱫᱚ ᱵᱟᱝᱠᱚ ᱟᱹᱠᱷᱨᱮᱧ ᱫᱟᱲᱮᱭᱟᱜ ᱠᱷᱟᱱ ᱫᱚ ᱚᱱᱟ ᱵᱟᱲᱜᱮ ᱨᱮᱜᱮ ᱦᱟᱲᱟᱢᱚᱜᱼᱟ ᱾
ᱦᱮᱸ, ᱛᱟᱦᱚᱞᱮ ᱩᱫ ᱯᱩᱴᱠᱟᱹ ᱠᱚ ᱡᱟᱱᱟᱢᱚᱜ ᱠᱟᱱᱟ ᱥᱮ ᱵᱟᱝᱟ?
ᱦᱮᱸ ᱱᱤᱛᱚᱜ ᱫᱚ ᱱᱚᱜᱼᱚᱭ ᱚᱛ ᱯᱩᱴᱠᱟᱹ ᱠᱚᱫᱚ ᱠᱚ ᱥᱟᱨᱫᱤ ᱠᱟᱱᱟ ᱡᱟᱦᱟᱸ ᱛᱟᱦᱟᱸ ᱠᱚᱨᱮ ᱫᱚ᱾ ᱟᱨ ᱡᱟᱦᱟᱸ ᱠᱚᱨᱮ ᱫᱚ ᱢᱮᱱᱮᱫ ᱟᱠᱚ ᱚᱢᱚᱱ ᱵᱟᱲᱟᱜ ᱟᱠᱚ ᱡᱟᱣ, ᱱᱮᱥ ᱫᱚ ᱦᱟᱸᱜ ᱟᱹᱣᱨᱤ ᱠᱚ ᱚᱢᱚᱱᱚᱜᱼᱟ᱾
ᱚ ᱟᱪᱪᱷᱟ ᱟᱪᱪᱷᱟ,
ᱟᱫᱚ ᱩᱱᱩᱠ ᱠᱚᱦᱚ ᱚᱱᱟ ᱦᱚᱸ ᱚᱢᱚᱱᱚᱜ ᱚᱱᱟ ᱢᱤᱫ ᱴᱟᱝ ᱚᱠᱛᱚ ᱛᱟᱦᱮᱸᱱᱟ ᱛᱚ, ᱚᱠᱟ ᱚᱠᱛᱚ ᱚᱱᱟ ᱥᱮᱴᱮᱨᱚᱜᱼᱟ ᱛᱚᱵᱮᱱᱟᱜ ᱚᱱᱟ ᱩᱫ ᱦᱚᱸ ᱚᱢᱚᱱᱚᱜᱼᱟ ᱾
ᱦᱳᱭ ᱟᱞᱮ ᱥᱮᱫ ᱫᱚ ᱚᱢᱚᱱᱚᱜ ᱠᱟᱱᱟ᱾
ᱛᱟᱦᱚᱞᱮ ᱟᱯᱮ ᱠᱚᱫᱚ ᱯᱮ ᱡᱚᱢ ᱱᱟᱹᱣᱟᱹᱭ ᱜᱚᱫ ᱱᱟ?
ᱦᱮᱸ ᱡᱚᱢ ᱱᱟᱹᱣᱟᱹᱭ ᱜᱚᱫ ᱠᱟᱱᱟᱞᱮ ᱦᱟᱸᱜ ᱠᱷᱟᱱ᱾ ᱦᱮᱸ,
ᱛᱚ ᱟᱯᱮ ᱦᱚᱸᱯᱮ ᱵᱤᱨ ᱫᱤᱥᱚᱢ ᱠᱟᱱ ᱜᱮᱭᱟ ᱥᱮ ᱱᱚᱝᱠᱟ ᱵᱤᱞᱟᱹᱛ ᱫᱤᱥᱚᱢ ᱜᱮ?
ᱢᱟᱱᱮ ᱟᱞᱮ ᱫᱚ ᱪᱮᱫ ᱢᱟᱱᱮ ᱫᱚᱢᱮ ᱵᱤᱛ ᱫᱚ ᱵᱟᱹᱱᱩᱜᱼᱟ ᱟᱨᱠᱤ ᱢᱟᱱᱮ ᱵᱤᱨ ᱜᱮᱞᱮ ᱯᱟᱲᱟᱜᱼᱟ ᱫᱚᱢᱮ ᱵᱤᱨ ᱦᱚᱸ ᱵᱟᱝ ᱟᱨᱠᱤ᱾ ᱢᱟᱱᱮ ᱦᱚᱯᱚᱱ ᱧᱚᱜ ᱵᱤᱨ ᱦᱮᱱᱟᱜᱼᱟ ᱟᱨᱠᱤ,
ᱢᱟᱱᱮ ᱱᱚᱝᱠᱟ ᱮᱻ ᱥᱚᱢᱚᱛᱚᱞ ᱳᱛ ᱨᱮᱱᱟᱜ ᱵᱤᱨ ᱠᱟᱱᱟ᱾ ᱚᱱᱮ ᱱᱚᱝᱠᱟ ᱩᱥᱩᱞ ᱵᱩᱨᱩ ᱵᱤᱨ ᱫᱚ ᱵᱟᱝᱟ ᱛᱚ?
ᱵᱟᱝᱟ ᱵᱟᱝᱟ ᱚᱱᱠᱟ ᱩᱥᱩᱞ ᱵᱩᱨᱩ ᱵᱤᱨ ᱫᱚ ᱵᱟᱝ᱾ ᱦᱩᱸ, ᱦᱳᱭ᱾
ᱟᱫᱚ ᱚᱱᱮ ᱟᱞᱮ ᱥᱮᱫ ᱫᱚ ᱚᱱᱟ ᱵᱩᱨᱩ ᱠᱟᱱᱟ ᱛᱚ ᱚᱱᱟ ᱩᱥᱩᱞ ᱩᱥᱩᱞ ᱵᱩᱨᱩ ᱾ ᱢᱟᱨᱟᱝ ᱢᱟᱨᱟᱝ ᱫᱷᱤᱨᱤ ᱫᱟᱨᱮ ᱜᱩᱫᱟᱹ ᱚᱱᱠᱟ ᱢᱟᱱᱮ ᱟᱹᱰᱤ ᱠᱤᱪᱷᱩ ᱞᱟᱴᱟᱯᱴᱟ ᱠᱚ ᱢᱮᱱᱟᱜᱼᱟ ᱾
ᱢᱟᱱᱮ ᱳᱭ ᱢᱟᱱᱮ ᱚᱱᱟ ᱛᱮᱜᱮ ᱫᱟᱜ ᱞᱤᱡᱤᱱ ᱟᱲᱜᱚᱱ ᱛᱮ ᱚᱱᱟ ᱠᱚᱛᱮ ᱜᱮᱯᱮ ᱪᱟᱥᱟ?
ᱦᱳᱭ ᱩᱱᱟᱹᱜ ᱢᱟᱨᱟᱝ ᱵᱤᱨ ᱩᱱᱟᱹᱜ ᱢᱟᱨᱟᱝ ᱵᱩᱨᱩᱭ ᱚᱱᱟ ᱫᱟᱜ ᱡᱩᱫᱤ ᱞᱤᱜᱤᱜ ᱟᱬᱜᱚᱱᱟ ᱢᱤᱫᱴᱟᱝ ᱱᱟᱞᱟ ᱨᱮᱱᱟᱜ ᱮᱱᱛᱮᱫ ᱚᱱᱟ ᱢᱟ ᱜᱟᱰᱟ ᱞᱮᱠᱟ ᱞᱤᱸᱜᱤ ᱜᱚᱫᱚᱜᱼᱟ ᱛᱚ ᱟᱫᱚ ᱚᱱᱟ ᱫᱟᱜ ᱜᱮ ᱵᱟᱹᱫ ᱠᱚᱨᱮ ᱯᱟᱜᱟᱨᱟᱜ ᱠᱷᱟᱱ ᱜᱮ ᱚᱱᱟ ᱛᱮᱜᱮ ᱫᱟᱜ ᱜᱚᱫᱚᱜᱼᱟ᱾
ᱦᱩ ᱪᱮᱫ ᱠᱟ ᱱᱟᱯᱟᱭ ᱜᱮᱭᱟ ᱛᱟᱦᱚᱞᱮ
ᱦᱳᱭ᱾
ᱟᱨ ᱟᱞᱮ ᱢᱟ ᱯᱩᱨᱟᱹ ᱢᱟᱱᱮ ᱥᱚᱢᱟᱱ ᱚᱛ ᱨᱮᱜᱮ ᱢᱮᱱᱟᱜ ᱟ ᱛᱚ ᱟᱫᱚ ᱫᱚᱢᱮ ᱰᱩᱝᱨᱤ ᱠᱚᱫᱚ ᱵᱟᱹᱱᱩᱜᱼᱟ ᱚᱱᱟ ᱛᱮᱜᱮ ᱢᱟᱱᱮ ᱵᱟᱝ ᱫᱟᱜᱚᱜ ᱛᱟᱞᱮᱭᱟ ᱢᱟᱱᱮ ᱰᱩᱝᱨᱤ ᱠᱚ ᱟᱯᱮ ᱡᱮᱢᱚᱱ ᱰᱩᱝᱨᱤ ᱠᱚᱨᱮᱱᱟᱜ ᱫᱟᱜ ᱛᱮᱜᱮ ᱫᱟᱜᱚᱜᱼᱟ᱾ ᱟᱞᱮ ᱫᱚ ᱚᱱᱠᱟ ᱫᱚ ᱵᱟᱝᱟ᱾
ᱦᱳᱭ ᱟᱫᱚ ᱥᱚᱢᱟᱱ ᱚᱛ ᱫᱚ ᱚᱱᱮ ᱥᱮᱨᱢᱟ ᱫᱟᱜ ᱡᱚᱨᱚᱭᱮᱱᱟ ᱟᱫᱚ ᱚᱱᱟ ᱚᱛ ᱨᱮᱜᱮ ᱯᱟᱥᱱᱟᱣ ᱮᱱᱟ᱾ ᱚᱱᱟ ᱫᱚ ᱦᱟᱸᱜ ᱢᱟᱱᱮ ᱢᱤᱫ ᱥᱮᱫ ᱫᱚ ᱵᱟᱝ ᱞᱤᱸᱜᱤ ᱪᱟᱞᱟᱜᱼᱟ ᱚᱱᱟ ᱫᱚ ᱦᱟᱱᱛᱮ ᱱᱟᱛᱮ ᱡᱟᱦᱟᱸ ᱥᱮᱫ ᱜᱮ ᱦᱚᱨᱮ ᱧᱟᱢᱟ ᱚᱱᱛᱮ ᱜᱮ ᱪᱟᱞᱟᱜᱼᱟ᱾
ᱦᱮᱸ ᱦᱮᱸ ᱦᱮᱸ᱾
ᱟᱨ ᱚᱱᱟ ᱵᱩᱨᱩ ᱰᱩᱝᱨᱤ ᱠᱚᱨᱮᱱᱟᱜ ᱫᱚ ᱡᱟᱦᱟᱸ ᱥᱮᱫ ᱞᱟᱛᱟᱨ ᱜᱮᱭᱟ ᱡᱚᱛᱚ ᱛᱚ ᱫᱟᱜ ᱚᱱᱟ ᱫᱚ ᱫᱩᱞ ᱟᱬᱜᱚᱱᱟ ᱢᱤᱫᱴᱟᱝ ᱥᱚᱸᱜᱷᱟ ᱛᱮ ᱟᱨ ᱥᱚᱸᱜᱷᱟ ᱨᱮᱱᱟᱜ ᱫᱟᱜ ᱜᱮ ᱞᱟᱛᱟᱨ ᱚᱱᱮ ᱱᱟᱞᱟ ᱞᱮᱠᱟ ᱥᱮ ᱡᱟᱦᱟᱱᱟᱜ ᱵᱩᱞᱟᱱ ᱞᱮᱠᱟ ᱠᱚ ᱵᱮᱱᱟᱣ ᱟᱠᱟᱫᱼᱟ᱾
ᱚ ᱦᱮᱸᱛᱚ᱾ ᱛᱟᱦᱚᱞᱮ ᱵᱩᱨᱩ ᱵᱩᱨᱩ ᱛᱟᱦᱚᱞᱮ ᱵᱩᱨᱩ ᱵᱚᱸᱜᱟ ᱫᱚ ᱛᱤᱱ ᱥᱟᱺᱜᱤᱧᱟ ᱟᱯᱮᱴᱷᱮᱱ ᱠᱷᱚᱱᱟᱜ ᱫᱚ ᱡᱟᱦᱟᱸ ᱵᱚᱸᱜᱟ ᱦᱳᱭᱳᱜ ᱫᱚ
ᱦᱳᱭ ᱟᱫᱚ ᱦᱟᱸᱜ ᱟᱫᱚᱢ ᱫᱚᱯᱮ ᱟᱫᱚᱢ ᱠᱟᱜ ᱜᱮᱭᱟ ᱟᱞᱮᱭᱟᱜ ᱵᱩᱨᱩ ᱵᱚᱸᱜᱟ
ᱦᱚᱸ ᱟᱫᱚ ᱚᱠᱟ ᱫᱷᱟᱨᱮ ᱯᱮ ᱯᱟᱲᱟᱜ ᱠᱟᱱᱟ ᱦᱟᱸᱜ ᱠᱷᱟᱱ ᱪᱮᱫ ᱵᱩᱨᱩ?
ᱦᱳᱭ ᱟᱞᱮ ᱥᱮᱫ ᱫᱚ ᱢᱮᱱᱟᱜᱼᱟᱱᱟ ᱠᱟᱹᱱᱟᱹᱭᱥᱚᱨ ᱵᱩᱨᱩ ᱦᱮᱱᱟᱜᱼᱟ ᱜᱚᱴᱟ ᱛᱤᱞᱟ ᱵᱩᱨᱩ ᱢᱮᱱᱟᱜᱼᱟ ᱛᱟᱨᱯᱚᱨᱮ ᱱᱚᱜᱼᱚᱭ ᱟᱨᱚ ᱪᱟᱛᱷᱟᱞ ᱵᱩᱨᱩ ᱢᱮᱱᱟᱜᱼᱟ᱾
ᱦᱩᱸ᱾
ᱟᱨ ᱱᱚᱝᱠᱟ ᱦᱩᱰᱤᱧ ᱢᱟᱨᱟᱝ ᱢᱟ ᱟᱨᱚ ᱟᱭᱢᱟ ᱞᱮᱠᱟᱱ ᱵᱩᱨᱩ ᱢᱮᱱᱟᱜᱼᱟ ᱡᱟᱦᱟᱸ ᱨᱮ ᱚᱱᱠᱟ ᱵᱩᱨᱩ ᱵᱚᱸᱜᱟ ᱦᱩᱭᱩ ᱠᱟᱱᱟ
ᱦᱮᱸ ᱦᱮᱸ ᱦᱮᱸ᱾ ᱱᱚᱣᱟ ᱠᱟᱹᱱᱟᱹᱭᱥᱚᱨ ᱵᱩᱨᱩ ᱜᱮᱛᱚ ᱫᱚᱢᱮ ᱠᱚ ᱦᱚᱲᱚᱜᱼᱟ ᱚᱱᱟᱜᱮ ᱢᱟᱱᱮ ᱚᱱᱟ ᱧᱮᱧᱮᱞ ᱜᱮ ᱵᱮᱥᱤ ᱠᱚ ᱪᱟᱞᱟᱜᱼᱟ ᱟᱨᱠᱤ ᱢᱟᱱᱮ ᱡᱟᱦᱟ ᱟᱨᱚ ᱟᱫᱟᱨᱥ ᱵᱩᱨᱩ ᱵᱤᱱ ᱞᱟᱹᱭ ᱠᱮᱫ ᱫᱚ ᱚᱱᱟ ᱦᱚᱸᱠᱚ ᱪᱟᱞᱟᱜᱼᱟ᱾ ᱢᱟᱱᱮ ᱟᱞᱮ ᱥᱮᱫ ᱫᱚ ᱚᱱᱟ ᱠᱟᱹᱱᱟᱹᱭ ᱥᱚᱨᱚ ᱵᱩᱨᱩ ᱧᱮᱞᱜᱮ ᱵᱮᱥᱤ ᱫᱚᱠᱚ ᱪᱟᱞᱟᱜᱼᱟ ᱟᱨᱠᱤ
ᱦᱳᱭ ᱛᱟᱨᱯᱚᱨᱮ ᱱᱚᱣᱟ ᱫᱚ ᱢᱟᱱᱮ ᱢᱟᱨᱟᱝ ᱧᱚᱜ ᱵᱩᱨᱩ ᱠᱟᱱᱟ ᱛᱚ ᱟᱨ ᱚᱸᱰᱮ ᱦᱚᱲ ᱦᱚᱸ ᱥᱟᱺᱜᱤᱧ ᱥᱟᱺᱜᱤᱧ ᱨᱮᱱ ᱜᱚᱴᱟ ᱯᱟᱲᱟ ᱨᱮᱱ ᱠᱚ ᱥᱮᱴᱮᱨᱚᱜᱼᱟ ᱟᱫᱚ ᱡᱟᱦᱟᱸᱨᱮ ᱡᱟᱹᱥᱛᱤ ᱡᱟᱹᱥᱛᱤ ᱦᱚᱲ ᱠᱚ ᱪᱟᱞᱟᱜᱼᱟ ᱚᱸᱰᱮ ᱜᱮᱮ ᱦᱚᱲ ᱦᱚᱸ ᱡᱟᱹᱥᱛᱤ ᱫᱚ ᱦᱤᱡᱩᱜ ᱥᱟᱱᱟ ᱠᱚᱣᱟ᱾
ᱦᱳᱭ ᱦᱳᱭ ᱦᱳᱭ᱾
ᱛᱟᱨᱯᱚᱨᱮ ᱚᱱᱟ ᱠᱟᱱᱟᱭ ᱥᱳᱨ ᱵᱩᱨᱩ ᱨᱮᱫᱚ ᱚᱱᱮ ᱯᱟᱛᱟ ᱦᱩᱭᱩᱜᱼᱟ ᱛᱚ᱾
ᱦᱮᱸ ᱦᱮᱸ ᱦᱮᱸ᱾
ᱛᱚ ᱚᱸᱰᱮ ᱧᱩᱛᱩᱢᱟᱱ ᱯᱟᱛᱟ ᱚᱸᱰᱮ ᱦᱚᱸ ᱥᱟᱺᱜᱤᱧ ᱥᱟᱺᱜᱤᱧ ᱦᱚᱲ ᱠᱚ ᱪᱟᱞᱟᱜᱼᱟ ᱢᱟᱨᱟᱝ ᱯᱟᱛᱟ ᱠᱟᱱᱟ᱾
ᱦᱩ᱾
ᱟᱫᱚ ᱚᱱᱟ ᱨᱚᱦᱚᱭ ᱠᱟᱹᱢᱤ ᱟᱹᱨᱤ ᱮᱦᱚᱵᱚᱜ ᱵᱟᱲᱟ ᱨᱮ ᱦᱩᱭ ᱜᱚᱫᱚᱜ ᱠᱷᱟᱱ ᱦᱚᱲ ᱠᱚ ᱚᱸᱰᱮ ᱠᱚ ᱥᱚᱢᱚᱭ ᱜᱚᱫᱚᱜᱼᱟ᱾ ᱛᱩᱞᱩᱧ ᱧᱮᱞ ᱟᱜᱩᱭᱟ᱾
ᱦᱮᱸ ᱦᱮᱸ ᱦᱮᱸ᱾
ᱢᱤᱫᱴᱟᱝ ᱯᱟᱛᱟ ᱧᱮᱞ ᱨᱮᱱᱟᱜ ᱨᱟᱹᱥᱠᱟᱹ ᱢᱟ ᱢᱤᱫᱴᱟᱝ ᱟᱹᱰᱤ ᱢᱟᱨᱟᱝ ᱨᱟᱹᱥᱠᱟᱹ ᱛᱚ᱾
ᱦᱚᱸᱻ ᱟᱨ ᱢᱟᱱᱮ ᱱᱚᱣᱟ ᱟᱵᱚ ᱥᱟᱱᱛᱟᱲᱟᱜ ᱫᱚ ᱵᱤᱨᱟᱴ ᱨᱟᱹᱥᱠᱟ ᱟᱨᱠᱤ᱾
ᱦᱳᱭ ᱚᱱᱮ ᱠᱟᱛᱷᱟ ᱨᱮᱠᱚ ᱢᱮᱱ ᱟᱠᱟᱫ ᱟᱵᱚᱣᱟᱜ ᱫᱚ ᱢᱟᱭᱟᱢ ᱨᱮᱜᱮ ᱨᱟᱹᱥᱠᱟᱹ ᱛᱟᱵᱚ᱾
ᱦᱳᱭ᱾
ᱢᱟᱱᱮ ᱮᱱᱮᱡ ᱥᱮᱨᱮᱧ ᱟᱨᱦᱚᱸ ᱚᱱᱠᱟ ᱯᱟᱛᱟ ᱯᱚᱨᱚᱵᱽ ᱫᱚ ᱵᱟᱝ ᱵᱚ ᱵᱟᱹᱜᱤᱭᱟᱜᱼᱟ᱾ ᱟᱨ ᱵᱟᱝ ᱵᱚ ᱦᱤᱲᱤᱧ ᱮᱜᱼᱟ᱾ ᱢᱟᱱᱮ ᱡᱟᱦᱟᱸ ᱨᱮᱜᱮ ᱦᱩᱭᱩᱜ ᱠᱟᱱ ᱚᱠᱛᱚ ᱡᱩᱫᱤᱢ ᱧᱟᱢ ᱠᱮᱜᱼᱟ ᱚᱸᱰᱮ ᱫᱚᱢ ᱥᱮᱴᱮᱨᱚᱜ ᱠᱟᱱ ᱜᱮᱭᱟ᱾
ᱦᱮᱸ ᱛᱟᱦᱚᱞᱮ ᱥᱮᱴᱮᱨ ᱵᱤᱱ ᱛᱟᱦᱮᱸ ᱠᱟᱱᱟ ᱥᱮ ᱵᱟᱝᱼᱟ?
ᱟᱻ ᱱᱮᱥ ᱫᱚ ᱚᱱᱠᱟ ᱫᱚ ᱦᱟᱸᱜ ᱵᱟᱝ ᱞᱮ ᱥᱮᱴᱮᱨ ᱫᱟᱲᱮ ᱠᱷᱟᱣᱼᱟ᱾ ᱠᱟᱹᱴᱤᱡ ᱠᱟᱹᱢᱤ ᱠᱚ ᱛᱟᱦᱮᱸ ᱠᱟᱱ ᱠᱷᱟᱹᱛᱤᱨ ᱛᱮ ᱟᱫᱚ ᱟᱞᱮ ᱫᱚ ᱦᱳ ᱥᱩᱨ ᱦᱚᱲ ᱛᱚ ᱟᱫᱚ ᱯᱚᱨᱚᱛᱤ ᱵᱚᱪᱷᱚᱨ ᱜᱮ ᱟᱞᱮ ᱢᱟᱞᱮ ᱧᱮᱞ ᱜᱮᱭᱟ᱾
ᱦᱮᱸ ᱦᱮᱸ ᱦᱮᱸ ᱥᱳᱫ ᱨᱮ
ᱦᱳᱭᱻ
ᱦᱩᱸᱻ ᱟᱹᱞᱤᱧ ᱦᱚᱸ ᱵᱟᱹᱞᱤᱧ ᱪᱟᱞᱟᱣ ᱵᱟᱲᱟ ᱟᱠᱟᱱᱟ ᱵᱟ ᱵᱟᱞᱤᱧ ᱧᱮᱞ ᱟᱠᱟᱫᱼᱟ ᱢᱟᱱᱮ ᱦᱚᱲᱟᱜ ᱢᱚᱪᱟ ᱨᱮᱜᱮᱞᱤᱧ ᱟᱸᱡᱚᱢ ᱟᱠᱟᱫᱼᱟ ᱡᱮ ᱫᱚᱢᱮ ᱠᱚ ᱦᱚᱲᱚᱜᱼᱟ ᱢᱮᱱᱛᱮ᱾
ᱚ ᱦᱚᱸ ᱢᱤᱫ ᱫᱷᱟᱣ ᱦᱚᱸ ᱵᱟᱹᱵᱤᱱ ᱦᱮᱡ ᱟᱠᱟᱱᱟ?
ᱵᱟᱝᱼᱟ ᱵᱟᱹᱞᱤᱧ ᱪᱟᱞᱟᱣ ᱟᱠᱟᱱᱟ ᱢᱤᱫ ᱫᱷᱟᱣ ᱦᱚᱸ᱾
ᱚ ᱦᱚ ᱦᱳᱭ ᱢᱟᱱᱮ ᱦᱚᱲ ᱫᱚᱠᱚ ᱦᱚᱲᱚᱜ ᱜᱮᱭᱟ ᱟᱫᱚ ᱚᱱᱟ ᱦᱚᱲᱟᱜ ᱢᱚᱪᱟ ᱠᱷᱚᱱ ᱟᱸᱡᱚᱢ ᱠᱟᱛᱷᱟ ᱛᱮᱫᱚ ᱠᱟᱹᱴᱤᱡ ᱯᱟᱹᱛᱭᱟᱹᱣ ᱦᱚᱸ ᱦᱤᱡᱩᱜᱼᱟ ᱟᱨ ᱵᱟᱝ ᱦᱚᱸ ᱵᱟᱝᱼᱟ᱾ ᱟᱫᱚ ᱱᱤᱡᱮᱨᱟᱜ ᱢᱮᱫ ᱛᱮ ᱧᱮᱞ ᱠᱟᱜ ᱠᱷᱟᱱ ᱫᱚ ᱚᱱᱟ ᱫᱚ ᱥᱟᱹᱨᱤ ᱥᱟᱹᱨᱤ ᱜᱮᱢ ᱯᱩᱛ ᱛᱤᱜᱼᱟ ᱦᱳᱭ ᱱᱚᱣᱟ ᱫᱩᱧ ᱧᱮᱞ ᱟᱹᱜᱩ ᱠᱟᱜᱼᱟ ᱱᱚᱣᱟ ᱫᱚ ᱱᱚᱣᱟ ᱴᱷᱟᱸᱣ ᱨᱮ ᱢᱮᱱᱟᱜᱼᱟ ᱟᱨ ᱱᱚᱜᱼᱚ ᱱᱚᱝᱠᱟ ᱫᱚᱢᱮ ᱵᱩᱡᱩᱫᱽ ᱵᱩᱡᱩᱫᱽ ᱦᱚᱲ ᱫᱚᱠᱚ ᱡᱟᱣᱨᱟᱜᱼᱟ᱾
ᱦᱮᱸ ᱦᱮᱸ᱾ ᱢᱟᱱᱮ ᱞᱮᱸᱡᱮᱛ ᱞᱚᱥᱚᱫ ᱨᱮᱦᱚᱸ ᱦᱚᱲ ᱠᱚ ᱪᱟᱞᱟᱜ ᱜᱮᱭᱟ ᱢᱟᱱᱮ ᱩᱱᱟᱹᱜ ᱨᱟᱹᱥᱠᱟ᱾
ᱦᱳᱭ ᱟᱫᱚ ᱚᱱᱟ ᱢᱟ ᱵᱟᱲᱟᱭ ᱠᱟᱛᱷᱟ ᱠᱟᱱᱟ ᱛᱚ ᱚᱱᱟ ᱵᱩᱨᱩ ᱵᱚᱸᱜᱟᱜ ᱨᱮᱫᱚ ᱫᱟᱜᱽ ᱜᱮᱭᱟ᱾ ᱟᱨ ᱫᱟᱜ ᱞᱮᱠᱷᱟᱱ ᱫᱚ ᱚᱛ ᱦᱟᱥᱟ ᱚᱛ ᱦᱟᱥᱟ ᱨᱮ ᱦᱚᱲᱟᱜ ᱡᱟᱸᱜᱟ ᱞᱮᱵᱮᱫ ᱞᱮᱵᱮᱫ ᱛᱚ ᱚᱱᱟ ᱫᱚ ᱛᱟᱸᱦᱩ ᱞᱮᱸᱡᱮᱫᱚᱜᱼᱟ ᱡᱟᱦᱟᱸ ᱨᱮ ᱵᱟᱝ ᱞᱮᱸᱡᱮᱫ ᱠᱚᱜᱼᱟ ᱚᱱᱟ ᱦᱚᱨ ᱦᱚᱸ ᱞᱮᱸᱡᱮᱫᱚᱜ ᱜᱮᱭᱟ᱾
ᱦᱮᱸᱻ
ᱟᱫᱚ ᱢᱤᱫᱴᱟᱝ ᱨᱟᱹᱥ ᱡᱮ ᱛᱟᱦᱮᱱᱟ ᱵᱩᱨᱩ ᱵᱚᱝᱜᱟ ᱮᱱᱦᱤᱞᱳᱜ ᱪᱟᱞᱟᱣ ᱟᱠᱟᱱᱟ ᱞᱚᱥᱚᱫᱚᱜ ᱟᱹᱨᱤᱧ ᱡᱟᱦᱟᱱᱚᱜ᱾
ᱦᱮᱸ ᱦᱮᱸ ᱾
ᱢᱟᱱᱮ ᱧᱮᱧᱮᱞ ᱫᱚ ᱧᱮᱧᱮᱞ ᱜᱮ ᱟᱨ ᱚᱱᱟ ᱨᱮᱱᱟᱜ ᱞᱚᱥᱚᱫ ᱠᱚᱨᱮ ᱵᱷᱤᱸᱫᱟᱹᱲ ᱞᱮᱱᱠᱷᱟᱱ ᱢᱟ ᱟᱨᱚ ᱚᱱᱟ ᱨᱮᱱᱟᱜ ᱪᱤᱱᱦᱟᱹᱢ ᱟᱹᱜᱩ ᱛᱚᱨᱟᱭᱟ ᱵᱟᱝᱟ ᱚᱸᱰᱮᱧ ᱪᱟᱞᱟᱣ ᱞᱮᱱ ᱛᱟᱦᱮᱸ ᱠᱟᱱᱟ ᱾ ᱞᱚᱥᱚᱫ ᱨᱤᱝ ᱢᱮᱱᱛᱮ ᱤᱧ ᱞᱚᱴᱚᱯᱚᱴᱚ ᱦᱮᱡ ᱟᱠᱟᱱᱟ ᱾
ᱦᱳᱭ ᱢᱟᱱᱮ ᱢᱟᱱᱮ ᱚᱱᱟ ᱦᱚᱸ ᱢᱟᱱᱮ ᱞᱟᱹᱭ ᱵᱟᱲᱟᱭᱟᱢ ᱛᱟᱯᱚᱨᱮ ᱨᱟᱹᱥᱠᱟᱹᱢ ᱵᱩᱡᱷᱟᱹᱣᱟ ᱡᱮᱧ ᱪᱟᱞᱟᱣ ᱞᱤᱱᱟᱹᱧ ᱢᱮᱱᱛᱮ ᱾
ᱟᱨ ᱢᱤᱫᱴᱟᱝ ᱩᱭᱦᱟᱹᱨ ᱦᱚᱸ ᱛᱟᱦᱮᱱᱟ ᱚᱸᱰᱮᱧ ᱪᱟᱞᱟᱣ ᱞᱮᱱᱟ ᱱᱚᱝᱠᱟ ᱠᱟᱛᱮ ᱥᱮ ᱱᱟᱝᱠᱟ ᱠᱟᱛᱮᱧ ᱞᱮᱸᱡᱮᱫ ᱞᱮᱱ ᱛᱟᱦᱮᱸ ᱠᱟᱱᱟ ᱾
ᱦᱮᱸ ᱦᱮᱸ ᱦᱮᱸ ᱾
ᱱᱚᱝᱠᱟᱧ ᱵᱷᱤᱸᱫᱟᱹᱲ ᱞᱮᱱᱟ ᱱᱚᱝᱠᱟᱧ ᱞᱚᱥᱚᱫ ᱞᱮᱱᱟ
ᱦᱳᱭ ᱛᱟᱦᱚᱞᱮ ᱱᱚᱣᱟ ᱥᱤᱞᱫᱟᱹ ᱯᱟᱛᱟ ᱫᱚᱵᱤᱱ ᱧᱮᱞ ᱟᱠᱟᱫᱟᱼᱟ ᱥᱮ ᱵᱟᱝ?
ᱚ ᱥᱤᱞᱫᱟᱹ ᱯᱟᱛᱟ ᱡᱟᱦᱟᱸ ᱫᱚ ᱦᱟᱸᱜ ᱯᱟᱴᱟᱵᱤᱫᱟᱹ ᱠᱚ ᱢᱮᱛᱟᱜ ᱠᱟᱱᱟ ᱚᱱᱟ ᱠᱚᱦᱚᱸ
ᱦᱳᱭ ᱾
ᱞᱟᱹᱭ ᱞᱮᱠᱷᱟᱱ ᱫᱚ ᱢᱟᱱᱮ ᱯᱨᱚᱛᱤ ᱵᱚᱪᱷᱚᱨ ᱞᱮᱠᱟ ᱜᱮᱞᱮ ᱪᱟᱞᱟᱜᱼᱟ ᱪᱟᱞᱟᱣ ᱫᱚ᱾
ᱚᱻ ᱟᱪᱪᱷᱟ ᱟᱪᱪᱷᱟ ᱾
ᱱᱚᱝᱠᱟ ᱡᱩᱫᱤ ᱚᱲᱟᱜ ᱠᱚᱨᱮ ᱯᱷᱟᱠᱟ ᱜᱮᱞᱮ ᱛᱟᱦᱮᱱᱟ ᱪᱮᱫ ᱦᱚᱸ ᱵᱟᱝ ᱠᱟᱹᱢᱤ ᱦᱩᱭᱩᱜᱼᱟ, ᱟᱨ ᱱᱚᱝᱠᱟ ᱜᱟᱛᱮ ᱠᱚ ᱡᱚᱴᱟ ᱠᱚᱠᱚ ᱧᱟᱢ ᱜᱚᱫᱚᱜ ᱠᱷᱟᱱ ᱫᱚ ᱪᱚᱞᱚ ᱪᱟᱞᱟᱜ ᱟᱵᱚᱱ ᱧᱮᱞ ᱟᱹᱜᱩᱭ ᱦᱩᱭᱩᱜᱼᱟ ᱾
ᱦᱮᱸ ᱾
ᱟᱨ ᱱᱮᱛᱟᱨ ᱫᱚ, ᱦᱚᱸᱚ ᱞᱟᱹᱭ ᱢᱮ? ᱱᱮᱛᱟᱨ ᱫᱚ ᱟᱹᱞᱤᱧ ᱦᱚᱨ ᱰᱟᱦᱟᱨ ᱠᱚ ᱦᱚᱨ ᱰᱟᱦᱟᱨ ᱠᱚᱦᱚᱸ ᱠᱚ ᱵᱮᱱᱟᱣ ᱟᱠᱟᱫᱼᱟ ᱫᱚ᱾
ᱦᱮᱸ ᱦᱮᱸ ᱦᱮᱸ ᱾